ᱦᱮᱞᱳᱣ ᱾
ᱦᱮᱞᱳᱣ ᱾
ᱦᱩᱸᱻ ᱡᱚᱦᱟᱨ ᱜᱮ᱾
ᱦᱮᱞᱳᱣ ᱾
ᱦᱮᱸ ᱟᱸᱡᱚᱢᱮᱜ-ᱟᱢ ᱥᱮ ᱵᱟᱝ?
ᱟᱸᱡᱚᱢ ᱜᱮ᱾
ᱪᱮᱫ ᱠᱚᱯᱮ ᱪᱤᱠᱟ ᱵᱟᱲᱟᱭᱮᱫᱟ ᱛᱟᱦᱚᱞᱮ?
ᱪᱤᱜ ᱜᱮ ᱵᱟᱞᱮ ᱪᱤᱠᱟᱹᱭᱮᱫᱟ᱾
ᱦᱳᱲᱳ ᱠᱚᱯᱮ ᱪᱟᱥ ᱛᱟᱦᱮᱸᱱᱟ ᱥᱮ ᱵᱟᱝ?
ᱪᱟᱥ ᱫᱚᱞᱮ ᱪᱟᱥ ᱜᱮᱭᱟ᱾
ᱦᱩᱸᱻ ᱫᱟᱜ ᱮ ᱠᱟᱱ ᱜᱮᱭᱟᱭ ᱥᱮ ᱵᱟᱝ?
ᱤᱱᱟᱹᱜ ᱫᱚ ᱵᱟᱭ ᱫᱟᱜ ᱟᱠᱟᱫᱟ, ᱡᱮ ᱦᱩᱲᱩᱢ ᱨᱚᱦᱚᱭᱟ ᱢᱮᱱᱛᱮ᱾
ᱦᱩᱸ᱾ ᱮᱸᱰᱮ ᱛᱤᱱᱟᱹᱜ ᱜᱟᱱ ᱯᱮ ᱨᱚᱦᱚᱭ ᱠᱮᱫᱟ, ᱛᱤᱱᱟᱹᱜ ᱜᱟᱱ ᱠᱷᱮᱛ?
ᱛᱷᱚᱲᱟ ᱛᱷᱚᱲᱤ ᱵᱟᱨᱭᱟ ᱜᱮ᱾
ᱦᱩᱸᱻ ᱵᱟᱯᱮ ᱪᱟᱵᱟᱣ ᱠᱟᱫᱟ ᱛᱟᱦᱚᱞᱮ?
ᱫᱟᱜ ᱜᱮ ᱵᱟᱹᱱᱩᱜ ᱠᱟᱫᱟ, ᱨᱚᱦᱚᱭᱟ᱾
ᱟᱯᱮ ᱥᱮᱫ ᱫᱚ ᱵᱟᱭ ᱫᱟᱜ ᱮᱫᱟ ᱥᱮ ᱪᱮᱫ?
ᱟᱨ ᱟᱯᱮ ᱠᱚ ᱨᱚᱦᱚᱭ ᱠᱮᱫᱟ ᱥᱮ ᱵᱟᱝ?
ᱵᱟᱭ ᱫᱟᱜ ᱮᱫᱟᱭ?
ᱦᱮᱞᱳᱣ᱾
ᱦᱮᱸ᱾ ᱵᱟᱝ ᱟᱸᱡᱚᱢ ᱥᱮ ᱪᱮᱫ? ᱦᱮᱞᱳᱣ ᱾ ᱵᱟᱝ ᱟᱸᱡᱚᱢᱚᱜ ᱠᱟᱱᱟ ᱥᱮ ᱪᱮᱫ?
ᱦᱮᱞᱳ
ᱵᱟᱝ ᱟᱸᱡᱚᱢᱚᱜ ᱠᱟᱱᱟ ᱥᱮ ᱪᱮᱫ? ᱦᱮᱞᱳ ᱦᱮᱞᱳ
ᱪᱟᱞᱳ
ᱨᱚᱲ ᱢᱟᱡᱽᱛᱮ ᱵᱟᱝ ᱟᱸᱡᱚᱢᱚᱜ ᱠᱟᱱᱟ ᱥᱮ ᱪᱮᱫ?